ᱦᱮᱸ ᱮᱸ ᱡᱚᱦᱟᱨ ᱜᱮ ᱤᱧᱟᱹᱜ ᱨᱚᱲ ᱟᱸᱡᱚᱢᱚᱜ ᱠᱟᱱᱟ?
ᱦᱚᱸ ᱜᱚᱢᱠᱮ ᱟᱸᱡᱚᱢᱚᱜ ᱠᱟᱱᱟ ᱾
ᱟᱪᱪᱷᱟ, ᱫᱤᱭᱮ ᱪᱮᱫ ᱞᱮᱠᱟ ᱢᱮᱱᱟᱜ ᱵᱟᱲᱟ ᱯᱮᱭᱟ?
ᱦᱚᱸ ᱱᱟᱯᱟᱭ ᱜᱮ ᱢᱮᱱᱟᱜ ᱞᱮᱭᱟ ᱾
ᱟᱪᱪᱷᱟ, ᱫᱤᱭᱮ ᱪᱮᱫ ᱠᱚᱪᱚᱯᱮ ᱪᱮᱠᱟ ᱵᱟᱲᱟᱭᱟ ᱚᱲᱟᱜ ᱠᱚᱨᱮᱜ ᱫᱚ?
ᱦᱩᱸ ᱥᱮᱫ ᱫᱚ ᱵᱟᱝ ᱵᱟᱹᱫᱽ ᱠᱟᱹᱢᱤ ᱠᱚ ᱪᱟᱹᱞᱩ ᱟᱠᱟᱱᱟ ᱛᱚ ᱵᱟᱹᱫᱽ ᱠᱟᱹᱢᱤ ᱠᱚᱜᱮ ᱾
ᱨᱚᱲ ᱵᱟᱝ ᱟᱸᱡᱚᱢᱚᱜ ᱠᱟᱱᱟ?
ᱟᱸᱡᱚᱢᱚᱜ ᱠᱟᱱᱟ᱾
ᱦᱮᱸ, ᱡᱮ ᱚᱲᱟᱜ ᱠᱚᱯᱮ ᱪᱮᱠᱟ ᱵᱟᱲᱟᱭᱮᱫᱟ?
ᱪᱮᱫ ᱦᱚᱸ ᱵᱟᱝ᱾
ᱟᱪᱪᱷᱟ, ᱟᱨ ᱠᱟᱹᱢᱤ ᱠᱚᱫᱚ ᱵᱟᱹᱭᱦᱟᱹᱨ ᱠᱚᱲᱮ ᱦᱩᱲᱩ ᱨᱚᱦᱚᱭ ᱪᱟᱥ ᱠᱟᱹᱢᱤ ᱠᱚᱫᱚ ᱯᱮ ᱮᱛᱚᱦᱚᱵ ᱠᱟᱱᱟ ᱥᱮ ᱵᱟᱝ?
ᱦᱚᱸ ᱮᱛᱚᱵ ᱠᱟᱱᱟ᱾
ᱟᱪᱪᱷᱟ ᱾
ᱦᱩᱸ ᱾
ᱫᱤᱭᱮ ᱫᱟᱜ ᱡᱟᱹᱲᱤ ᱠᱚᱫᱚ ᱦᱟᱸᱜ ᱪᱮᱫ ᱞᱮᱠᱟ ᱦᱩᱭᱩᱜ ᱠᱟᱱᱟ ᱟᱯᱮᱥᱮᱫ ᱫᱚ? ᱟᱞᱮᱥᱮᱫ ᱢᱟᱦᱟ ᱪᱮᱫ ᱠᱚ ᱠᱟᱜ ᱟᱨ ᱵᱟᱝ ᱦᱩᱭᱩᱜ ᱠᱟᱱᱟ ᱚᱱᱟᱛᱮ ᱡᱟᱹᱥᱛᱤ ᱦᱚᱸ ᱦᱮᱸ ᱟᱹᱰᱤ ᱟᱸᱴ ᱫᱚ ᱱᱤᱛ ᱫᱷᱟᱹᱵᱤᱡ ᱛᱮᱫᱚ ᱵᱟᱞᱮ ᱫᱷᱩᱲᱟᱹᱣ ᱠᱟᱱᱟ ᱾ ᱵᱟᱹᱭᱦᱟᱹᱲ ᱠᱚ ᱦᱟᱜ ᱥᱤ ᱵᱟᱭ ᱦᱩᱭᱩᱜ ᱠᱟᱱᱟ ᱾ ᱦᱮᱸ ᱴᱟᱠᱴᱟᱨ ᱠᱚᱛᱮ ᱚᱱ-ᱱᱚᱝᱠᱟ ᱟᱨ ᱟᱯᱮ ᱥᱮ ᱫᱚ?
ᱦᱮᱸᱛᱚ ᱾ ᱟᱞᱮ ᱥᱮᱫ ᱫᱷᱚ ᱤᱱᱠᱟᱹ ᱠᱚ ᱜᱮ ᱾
ᱟᱪᱪᱷᱟ ᱾
ᱟᱹ ᱫᱟᱜ ᱡᱟᱹᱲᱤ ᱜᱮ ᱟᱨ ᱵᱟᱝ ᱦᱩᱭᱩᱜ ᱠᱟᱱᱟ ᱥᱮ ᱱᱤᱛᱚᱜ ᱢᱟ ᱥᱤᱛᱩᱝ ᱠᱟᱜᱼᱟᱭ᱾
ᱦᱳᱭ ᱟᱪᱪᱷᱟ, ᱫᱤᱭᱮ ᱛᱟᱦᱚᱞᱮ ᱟᱵᱮᱱᱟᱜ ᱤᱭᱟᱹ ᱟᱹᱛᱩ ᱫᱤᱥᱚᱢ ᱫᱚ ᱦᱟᱸᱜ ᱚᱠᱟ ᱨᱮᱪᱚ?
ᱟᱞᱮ ᱫᱚ ᱳᱲᱤᱥᱥᱟ᱾
ᱟᱪᱪᱷᱟ, ᱟᱹᱰᱤ ᱥᱟᱺᱜᱤᱧ ᱫᱤᱥᱚᱢ ᱛᱚ ᱾ ᱟᱪᱪᱷᱟ, ᱩᱲᱤᱥᱥᱟ ᱛᱟᱦᱞᱮ ᱫᱚ ᱩᱲᱤᱥᱥᱟ ᱯᱚᱱᱚᱛ ᱨᱮ ᱚᱝᱠᱟᱱ ᱧᱮᱞ ᱡᱚᱝ ᱡᱟᱭᱜᱟ ᱠᱚᱫᱚ ᱦᱟᱸᱜ ᱪᱮᱫ ᱠᱚ ᱢᱮᱱᱟᱜ ᱟᱠᱟᱜᱼᱟ? ᱡᱩᱫᱤ ᱵᱮᱱ ᱞᱟᱹᱭ ᱠᱮᱭᱟ ᱛᱟᱦᱚᱞᱮ ᱟᱹᱞᱤᱧ ᱛᱷᱚᱲᱟ ᱞᱤᱧ ᱵᱟᱰᱟᱭ ᱡᱚᱝ ᱞᱤᱧ ᱠᱷᱚᱡᱚᱜ ᱠᱟᱱᱟ ᱟᱨ ᱠᱤ ᱾
ᱦᱚᱭ ᱾ ᱦᱮᱸ ᱫᱟᱬᱟᱱ ᱡᱟᱜᱟᱭ ᱠᱚᱢᱟ ᱠᱚᱢᱟ ᱢᱮᱱᱟᱜ ᱟᱠᱟᱫ ᱜᱮ ᱟᱹᱰᱤ ᱞᱮᱠᱟᱱ ᱟᱹᱰᱤ ᱜᱟᱱ ᱡᱟᱭᱜᱟ ᱠᱚ ᱢᱮᱱᱟᱜ ᱟᱠᱟᱜ ᱜᱚᱴᱟ ᱜᱮ ᱾
ᱦᱳᱭ ᱾
ᱚ, ᱢᱮᱱᱟᱜ ᱠᱟᱫ ᱜᱮᱭᱟ ᱟᱹᱰᱤ ᱰᱷᱮᱨ ᱜᱮ ᱾
ᱟᱪᱪᱷᱟ ᱾
ᱦᱳᱭ ᱾
ᱟ ᱞᱟᱹᱭ ᱫᱟᱞᱤᱧ ᱟᱵᱮᱱ ᱫᱚ ᱦᱟᱸᱜ ᱤᱭᱟᱹ ᱛᱤᱨᱞᱟᱹ ᱦᱚᱯᱚᱱ, ᱟᱫᱚ ᱦᱮᱸ ᱛᱷᱚᱲᱟ ᱠᱩᱠᱞᱤ ᱞᱤᱧ ᱫᱚᱦᱚ ᱠᱮᱭᱟ ᱟᱨᱠᱤ ᱟᱵᱮᱱ ᱟᱨᱠᱤ ᱥᱮᱛᱟᱜ ᱠᱷᱚᱡ ᱟᱹᱭᱩᱵ ᱫᱷᱟᱹᱵᱤᱡ ᱪᱮᱫ ᱠᱚᱵᱮᱱ ᱪᱤᱠᱟᱹ ᱵᱟᱲᱟᱭ ᱜᱮᱭᱟ? ᱦᱮᱸ, ᱚᱱᱟ ᱠᱚ ᱡᱩᱫᱤ ᱵᱮᱱ ᱞᱟᱹᱭ ᱞᱮᱠᱷᱟᱡ ᱛᱟᱦᱚᱞᱮ ᱟᱹᱰᱤ ᱵᱷᱟᱹᱜᱮ ᱦᱩᱭ ᱠᱚᱜᱼᱟ?
ᱟᱪᱪᱷᱟ, ᱚᱻ ᱥᱮᱛᱟᱜ ᱨᱮᱢᱟ ᱵᱮᱨᱮᱫ ᱠᱟᱛᱮᱫ ᱢᱟ ᱟᱵ ᱦᱩᱛᱩᱢ ᱵᱟᱲᱟ ᱠᱟᱛᱮᱫ ᱛᱟᱨᱯᱚᱨᱮ ᱢᱟ ᱦᱟᱸᱜ ᱠᱟᱹᱴᱤᱡ ᱚᱲᱟᱜ ᱠᱚ ᱡᱚᱜ ᱯᱷᱟᱨᱪᱟ ᱵᱟᱲᱟ ᱦᱩᱭᱩᱜ-ᱟ, ᱜᱩᱨᱤᱡ ᱵᱟᱲᱟ ᱠᱚ ᱦᱩᱭᱩᱜ-ᱟ᱾ ᱤᱱᱟᱹ ᱛᱟᱭᱚᱢ ᱢᱟ ᱪᱚᱸᱫᱟ ᱵᱟᱥᱟᱝ ᱠᱚ ᱦᱩᱭᱩᱜ-ᱟ᱾ ᱪᱚᱸᱫᱟ ᱵᱟᱥᱟᱝ ᱢᱟᱱᱮ ᱩᱢ ᱯᱷᱟᱨᱪᱟ ᱠᱟᱛᱮ ᱪᱚᱸᱫᱟ ᱵᱟᱥᱟᱝ ᱠᱚ ᱦᱩᱭᱩᱜ-ᱟ᱾ ᱟᱨ ᱪᱚᱸᱫᱟ ᱵᱟᱥᱟᱝ ᱠᱟᱛᱮᱫ ᱡᱚᱢ ᱵᱟᱲᱟ ᱠᱟᱛᱮᱫ ᱢᱟ ᱛᱟᱨᱯᱚᱨᱮ ᱟᱨ ᱡᱮ ᱡᱟᱨ ᱪᱮᱫ ᱠᱚᱱᱟᱜ ᱠᱟᱹᱢᱤ ᱛᱟᱦᱮᱸ ᱠᱚᱜ ᱵᱟᱹᱫᱽ ᱠᱟᱹᱢᱤ ᱠᱚ ᱢᱮᱱᱟᱜ ᱠᱷᱟᱱ ᱢᱟ ᱵᱟᱹᱫᱽ ᱠᱚᱛᱮ ᱥᱮᱱ ᱦᱩᱭᱩᱜ-ᱟ᱾ ᱚᱱᱠᱟ ᱜᱮ᱾ ᱵᱟᱹᱫᱽ ᱠᱟᱹᱢᱤᱢ ᱪᱟᱞᱟᱱ ᱯᱚᱨᱮ ᱨᱚᱦᱚᱭ ᱛᱩ ᱛᱩᱫ ᱠᱚ ᱪᱮᱫ ᱠᱚ ᱠᱟᱹᱢᱤ ᱠᱚ ᱢᱮᱱᱟᱜ-ᱟ ᱚᱱᱟ ᱠᱟᱹᱢᱤ ᱥᱟᱭ ᱠᱟᱛᱮᱱ ᱦᱮᱡ ᱠᱟᱛᱮᱫ ᱟᱨᱦᱚᱸ ᱱᱟᱦᱟᱜ ᱪᱚᱸᱫᱟ ᱵᱟᱥᱟᱝ ᱠᱟᱹᱢᱤ ᱢᱟ ᱟᱨᱦᱚᱸ ᱢᱮᱱᱟᱜ ᱟᱱᱟᱜ ᱜᱮ ᱧᱤᱫ ᱤᱧ ᱞᱟᱹᱜᱤᱱ ᱠᱚᱢᱟ ᱟᱨᱦᱚᱸ ᱚᱝᱠᱟ᱾
ᱟᱪᱪᱷᱟ, ᱦᱳᱭ ᱟᱹᱰᱤ ᱱᱟᱯᱟᱭ ᱵᱮᱱ ᱞᱟᱹᱭ ᱠᱮᱜ-ᱟ᱾ ᱟᱫᱚ ᱦᱟᱸᱜ ᱦᱮᱸ ᱟᱹᱞᱤᱧ ᱟᱹᱞᱤᱧ ᱫᱚ ᱦᱟᱸᱜ ᱩᱝᱠᱟ ᱜᱮ ᱫᱚ
ᱟᱠ, ᱟᱫ ᱱᱚᱝᱠᱟ ᱟᱴ ᱵᱟᱡᱮ ᱠᱷᱚᱱ ᱡᱟᱦᱟᱸ ᱜᱟᱹᱭ ᱰᱟᱝᱨᱟ ᱦᱮᱸ ᱱᱤᱛᱳᱜ ᱵᱮᱱ ᱟᱸᱡᱚᱢᱫᱟ?
ᱦᱚᱸ ᱱᱤᱛᱳᱜ ᱫᱚ ᱟᱸᱡᱚᱢᱚᱜ ᱠᱟᱱᱟ᱾
ᱦᱮᱸ ᱟᱹᱞᱤᱧᱟᱜ ᱫᱚ ᱦᱟᱸᱜ ᱩᱝᱠᱟ ᱜᱟᱹᱭ, ᱰᱟᱝᱨᱟ, ᱢᱤᱦᱩᱸ ᱠᱩ ᱢᱮᱱᱟᱜ ᱠᱚᱣᱟ ᱟᱫᱚ ᱦᱮᱸ ᱥᱮᱛᱟᱜ ᱟᱴ ᱵᱟᱡᱮ ᱠᱷᱚᱱ ᱜᱮ ᱦᱟᱸᱜ ᱟᱹᱞᱤᱧ ᱫᱚ ᱵᱟᱹᱭᱦᱟᱹᱲ ᱥᱮ ᱮᱸ, ᱮᱱ ᱨᱮᱦᱚᱧ ᱪᱟᱞᱟᱜ-ᱟ ᱟᱨᱠᱤ ᱜᱩᱛᱤ ᱠᱚᱲᱟ ᱞᱮᱠᱟ ᱟᱹᱞᱤᱧ ᱫᱚ᱾
ᱟᱪᱪᱷᱟ, ᱦᱳᱭ ᱦᱳᱭ᱾
ᱟᱫᱚ ᱟᱯᱮ ᱥᱮᱫ ᱫᱚ ᱩᱝᱠᱟ ᱜᱟᱹᱭ, ᱰᱟᱝᱨᱟ, ᱢᱤᱦᱩᱸ, ᱢᱮᱨᱚᱢ, ᱡᱤᱭᱟᱹᱞᱤ ᱠᱚᱫᱚ ᱯᱮ ᱟᱹᱥᱩᱞ ᱵᱟᱲᱟᱣ ᱠᱚᱣᱟᱜ ᱠᱚᱣᱟ ᱥᱮ ᱵᱟᱝ?
ᱦᱚᱸ ᱟᱹᱥᱩᱞ ᱵᱟᱲᱟᱣ ᱠᱟᱫ ᱠᱚᱜᱮᱭᱟᱞᱮ᱾ ᱟᱫᱚ ᱚᱱᱟᱢᱟ ᱜᱟᱹᱭ, ᱰᱟᱝᱨᱟ, ᱢᱤᱦᱩᱸ ᱠᱚ ᱡᱚᱛᱚᱱ ᱦᱚᱸ ᱵᱟᱠᱚ ᱟᱹᱥᱩᱞ ᱠᱟᱜ ᱠᱚᱣᱟ, ᱚᱠᱚᱭ ᱚᱱᱠᱟ ᱚᱠᱚᱭ ᱠᱚᱨᱮᱱ ᱢᱮᱱᱟᱜ ᱠᱚᱣᱟ ᱚᱠᱚᱭ ᱠᱚ ᱟᱹᱥᱩᱞ ᱠᱟᱫ ᱠᱚᱣᱟ ᱵᱟᱝᱠᱷᱟᱱ ᱵᱟᱝ᱾
ᱦᱳᱭ, ᱟᱪᱪᱷᱟ᱾ ᱫᱤᱭᱮ ᱟᱞᱮ ᱥᱮᱫ ᱫᱚ ᱦᱟᱸᱜ ᱱᱚᱛᱮ ᱫᱚ ᱮᱸᱜ ᱡᱤᱭᱟᱹᱞᱤ ᱵᱳᱞᱛᱮ ᱫᱚ ᱱᱚᱛ ᱛᱮ ᱟᱞᱮ ᱫᱚ ᱥᱤᱢ ᱥᱩᱠᱨᱤ ᱛᱮᱠᱷᱚᱡ ᱮᱦᱚᱵ ᱠᱟᱛᱮᱜ ᱦᱮᱸ ᱰᱟᱝᱨᱟ ᱜᱮ ᱜᱟᱹᱭ, ᱰᱟᱝᱨᱟ ᱢᱟ ᱢᱮᱱᱟᱜ ᱠᱚᱜᱮ ᱮᱸ ᱩᱝᱠᱩ ᱠᱩᱜᱮ ᱦᱟᱸᱜ ᱞᱮ ᱟᱹᱥ ᱥᱩᱞ ᱵᱟᱲᱟᱣ ᱠᱟᱫ ᱠᱚᱣᱟ ᱟᱨᱠᱤ ᱟᱨ ᱟᱞᱮ ᱥᱮᱫ ᱫᱚ ᱟᱞᱮ ᱚᱲᱟᱜ ᱨᱮ ᱫᱚ ᱦᱟᱸᱜ ᱡᱟᱜᱮ ᱮᱸᱻ ᱱᱩᱠᱟ ᱴᱤᱱ ᱚᱲᱟᱜ ᱠᱟᱱ ᱛᱟᱞᱮᱭᱟ, ᱟᱫᱚ ᱴᱤᱱ ᱚᱲᱟᱜ ᱨᱮᱦᱟᱸᱜ ᱟᱨᱠᱤ ᱚᱸᱰᱮ ᱫᱚ ᱯᱟᱣᱨᱟ ᱦᱚᱸ, ᱯᱟᱣᱨᱟ ᱠᱚᱞᱮ ᱟᱹᱥᱩᱞ ᱠᱟᱜ ᱠᱚᱣᱟ ᱚᱱᱮ ᱚᱝᱠᱟ᱾
ᱦᱩᱸ ᱦᱩᱸ᱾
ᱟᱯᱮ ᱱᱟᱠᱷᱟ ᱩᱝᱠᱟ ᱛᱟᱞᱮ ᱫᱚ, ᱮᱸᱜ ᱥᱤ ᱥᱤᱢ, ᱥᱩᱠᱨᱤ ᱠᱚᱫᱚ ᱯᱮ ᱟᱹᱥᱩᱞ ᱵᱟᱲᱟ ᱠᱚᱣᱟ ᱥᱮ ᱵᱟᱝ?
ᱦᱚᱸ ᱟᱹᱥᱩᱞ ᱵᱟᱲᱟ ᱠᱚᱞᱮ ᱥᱤᱢ ᱥᱩᱠᱨᱤ ᱠᱚ ᱛᱟᱯᱚᱨᱮ ᱰᱟᱹᱝᱨᱤ ᱠᱚ, ᱢᱮᱨᱚᱢ ᱠᱚ, ᱡᱟᱦᱟᱸ
ᱟᱪᱪᱷᱟ᱾
ᱩᱸ᱾
ᱦᱳᱭ ᱟᱫᱚ ᱟᱯᱮ ᱥᱮᱱᱟᱜ ᱟᱹᱛ ᱟᱹᱛᱩ ᱫᱤᱥᱚᱢ ᱩᱝᱠᱟ ᱫᱟᱨᱮ ᱱᱟᱹᱲᱤ ᱠᱩᱫᱚ ᱦᱮᱸ ᱪᱮᱫ ᱞᱮᱠᱟ ᱢᱮᱱᱟᱜ ᱟᱠᱟᱜᱼᱟ ᱪᱮᱫ ᱠᱚ ᱢᱮᱱᱟᱜ ᱟᱠᱟᱜᱼᱟ ᱟᱨᱠᱤ ᱛᱷᱚᱲᱟ ᱵᱮᱱ ᱞᱟᱹᱭ ᱠᱮᱭᱟ᱾
ᱫᱟᱨᱮᱼᱱᱟᱹᱲᱤ ᱠᱩᱫᱚ ᱟᱨ ᱪᱮᱫ ᱟᱞᱮ ᱥᱮᱱᱢᱟ ᱩᱸ ᱡᱟᱹᱥᱛᱤ ᱞᱟᱹᱭ ᱞᱮ ᱠᱷᱟᱱ ᱥᱟᱨᱡᱚᱢ ᱫᱟᱨᱮ ᱠᱚᱢᱟ ᱢᱮᱱᱟᱜ ᱟᱠᱟᱫ ᱥᱚᱠᱛᱚ ᱾
ᱚ ᱟᱪᱪᱷᱟ, ᱟᱨ ᱮᱢᱱᱤ ᱩᱛᱩ ᱛᱮᱭᱟᱜ ᱠᱩ ᱥᱚᱵᱽᱡᱤ ᱠᱚ ᱠᱩ ᱫᱚ ᱟᱯᱮ ᱥᱮᱫ ᱫᱚ ᱮᱸ ᱪᱮᱫ ᱠᱩᱠᱩ ᱨᱚᱦᱚᱭ ᱵᱟᱲᱟᱭᱟ?
ᱦᱚᱸ ᱨᱚᱦᱚᱭ ᱵᱟᱲᱟᱭ ᱜᱮᱭᱟ ᱠᱚ ᱚᱱᱠᱟ ᱚᱲᱟᱜ ᱠᱚᱨᱮ ᱦᱚᱸ ᱡᱟᱦᱟᱸᱭ ᱠᱤ ᱾ ᱩᱸ ᱞᱟᱹᱭ ᱞᱮᱠᱷᱟᱱ ᱟᱸ ᱵᱮᱸᱜᱟᱲ ᱵᱤᱞᱟᱹᱛᱤ ᱠᱚ, ᱚᱱᱟ ᱠᱚ ᱛᱟᱯᱨᱮ ᱡᱚᱱᱰᱨᱟ ᱠᱚ ᱾ ᱪᱮ ᱟᱲᱟᱜ ᱠᱚ ᱚᱱᱠᱟ ᱟᱲᱟᱜ ᱠᱚᱦᱚᱸ᱾
ᱦᱳᱭ, ᱟᱪᱪᱷᱟ ᱟᱨ ᱱᱚᱛᱮ ᱟᱞᱮ ᱥᱮᱫ ᱦᱚᱸ ᱚᱱᱠᱟ ᱜᱮ, ᱟᱭᱢᱟ ᱨᱚᱠᱚᱢ ᱩᱛᱩ ᱛᱮᱭᱟᱜ ᱠᱚ ᱢᱮᱱᱫᱚ ᱥᱚᱵᱽᱡᱤ ᱵᱟᱲᱟᱭ ᱜᱮᱭᱟ ᱟᱞᱮ ᱠᱚᱜᱮ ᱱᱚᱝᱠᱟ ᱡᱟᱦᱟᱸ ᱠᱚᱵᱮᱱ ᱞᱟᱹᱭ ᱠᱮᱜᱼᱟ ᱵᱮᱸᱜᱟᱲ ᱠᱚ ᱚᱱᱟ ᱵᱤᱞᱟᱹᱛᱤ ᱠᱩ, ᱟᱨ ᱱᱚᱛᱮ ᱯᱚᱴᱚᱞ ᱠᱚ ᱵᱷᱮᱱᱰᱤ ᱠᱚ ᱚᱱᱟ ᱥᱟᱶᱛᱮ ᱠᱟᱞᱞᱟ ᱠᱚ ᱟᱞᱮ ᱥᱮᱫ ᱫᱚ ᱦᱟᱸᱜ ᱫᱚᱢᱮ ᱜᱮᱠᱚ, ᱦᱮᱸ ᱪᱟᱥ ᱠᱩ ᱪᱟᱥ ᱟᱵᱟᱫᱽ ᱦᱩᱭᱩᱜ-ᱟ ᱚᱱᱟ ᱠᱚᱜᱮ ᱦᱟᱸᱜ ᱞᱮ ᱪᱟᱥ ᱟᱵᱟᱫᱟ। ᱟᱞᱮ ᱫᱚ ᱮᱠᱟᱞᱛᱮ ᱡᱟᱹᱥᱛᱤ ᱡᱟᱹᱥᱛᱤ ᱜᱮᱞᱮ ᱪᱟᱥ ᱟᱵᱟᱫᱟ, ᱚᱱᱟ ᱠᱚᱫᱚ ᱟᱨᱠᱤ ᱱᱤᱡᱮ ᱡᱚᱢ ᱵᱟᱠᱷᱨᱟ ᱦᱚᱸ ᱦᱩᱭᱩᱜᱼᱟ ᱟᱨ ᱟᱞᱮ ᱠᱤᱪᱷᱩᱴᱟ ᱚᱸᱰᱮ ᱠᱷᱚᱡ ᱦᱚᱸ ᱟᱞᱮ ᱵᱟᱡᱟᱨ ᱛᱮᱞᱮ ᱤᱫᱤᱭᱟ ᱟᱹᱠᱷᱨᱤᱧ ᱛᱮ ᱟᱞᱮ ᱥᱮᱫ ᱫᱚ ᱚᱱᱮ ᱚᱱᱠᱟ ᱢᱤᱫᱴᱮᱱ ᱵᱮᱵᱽᱥᱟ ᱞᱮᱠᱟ ᱦᱩᱭ ᱪᱟᱵᱟᱣ ᱟᱠᱟᱱᱟ ᱚᱱᱟ ᱾
ᱦᱳᱭ ᱟᱞᱮ ᱥᱮᱱ ᱦᱚᱸ ᱚᱱᱠᱟ ᱜᱮ ᱦᱩᱭᱩᱜᱼᱟ।
ᱟᱪᱪᱷᱟ ᱟᱨ ᱛᱟᱦᱚᱞᱮ ᱫᱚ ᱟᱯᱮ ᱥᱮᱫ ᱫᱚ ᱡᱮᱢᱚᱱ ᱟᱞᱮ ᱥᱮᱫ ᱫᱚ ᱧᱮᱞᱚᱜ-ᱟ ᱤᱭᱟᱹ ᱦᱩᱲᱩ ᱪᱟᱥ ᱫᱚ ᱦᱟᱸᱜ ᱵᱟᱨ ᱱᱚᱠᱟ ᱠᱷᱚᱲᱟ ᱨᱮ ᱦᱩᱭᱩᱜᱼᱟ, ᱟᱨ ᱱᱮᱥ ᱚᱱᱮ ᱵᱚᱨᱥᱟ ᱨᱮ, ᱟᱫᱚ ᱦᱟᱸᱜ ᱱᱚᱝᱠᱟ ᱵᱟᱨᱫᱷᱚᱢ ᱠᱟᱛᱮᱫ ᱜᱤ ᱦᱩᱲᱩ ᱪᱟᱥ ᱫᱚ ᱟᱞᱮ ᱥᱮᱫ ᱫᱚ ᱦᱩᱭᱩᱜ-ᱟ ᱟᱫᱚ ᱟᱯᱮ ᱥᱮᱜ ᱫᱚ ᱚᱠᱟ ᱞᱮᱠᱟ ᱦᱩᱭ ᱠᱚᱜᱼᱟ ᱵᱟᱨ ᱫᱷᱚᱢ ᱥᱮ ᱢᱤᱫ ᱫᱷᱚᱢ?
ᱟᱹ, ᱚᱠᱟ ᱥᱮᱱ ᱠᱚ ᱫᱟᱜ ᱛᱟᱦᱮᱱ ᱠᱷᱟᱱ ᱢᱟ ᱵᱟᱨ ᱫᱷᱟᱣ ᱦᱚᱸᱠᱚ ᱪᱟᱥ ᱜᱮᱭᱟ ᱾ ᱟᱨ ᱚᱠᱟ ᱥᱮᱱ ᱡᱩᱫᱤ ᱫᱟᱜ ᱜᱮ ᱵᱟᱹᱱᱩᱜ, ᱩᱛᱟᱹᱨ ᱮᱱᱠᱷᱟᱱ ᱢᱟ‌ ᱚᱱᱛᱮ ᱢᱟ ᱡᱟᱹᱯᱩᱫ ᱫᱤᱱ ᱜᱮᱠᱚ ᱪᱟᱥᱟ ᱟᱞᱮ ᱥᱮᱱ ᱫᱚ।
ᱦᱳᱭ ᱦᱳᱭ ᱟᱪᱪᱷᱟ ᱟᱫᱚ ᱡᱩᱫᱤ ᱟᱯᱮ ᱥᱮᱫ ᱱᱚᱭ ᱱᱚᱝᱠᱟ ᱢᱤᱫ ᱫᱷᱚᱢ ᱡᱩᱫᱤ ᱡᱩᱤ ᱵᱚᱨᱥᱟ ᱨᱮ ᱪᱟᱥ ᱦᱩᱭᱩᱜᱼᱟ, ᱛᱟᱦᱚᱞᱮ ᱦᱮᱸ ᱦᱩᱲᱩ ᱠᱚᱢ ᱵᱤᱥᱤ ᱡᱩᱫᱤ ᱵᱟᱝ ᱦᱩᱭ ᱞᱮᱱ ᱠᱷᱟᱡ ᱟᱫᱚ ᱚᱱᱟᱠᱩ ᱢᱤᱫ ᱪᱟᱥ ᱨᱮ ᱡᱟ ᱦᱩᱭᱩᱜᱼᱟ ᱚᱱᱟᱛᱮ ᱡᱚᱢ ᱛᱮ ᱯᱮ ᱠᱩᱞᱟᱹᱜ
ᱦᱮᱸ ᱦᱮᱸ, ᱱᱮᱴᱟᱣᱟᱨᱠ ᱛᱟ‌ ᱵᱮᱱ ᱵᱟᱭ ᱧᱟᱢᱮᱜ-ᱟ
ᱪᱟᱥ ᱟᱨᱠᱤ ᱚᱱᱟᱱᱟᱜᱤᱧ ᱞᱟᱹᱭᱫᱟ
ᱚ ᱦᱚᱸ ᱚ ᱦᱩᱭᱩᱜ ᱜᱮᱭᱟ, ᱵᱟᱝ ᱟᱸᱡᱚᱢᱚᱜ ᱠᱟᱱ ᱛᱟ. ᱵᱤᱱᱟ ᱨᱚᱲ।
ᱥᱟ
ᱦᱚᱸ ᱦᱚᱸ ᱟᱸᱡᱚᱢᱚᱜ ᱠᱟᱱᱟ।
ᱚ ᱟᱪᱪᱷᱟ ᱟᱞᱮ ᱥᱮᱫ ᱫᱚ ᱚᱱᱠᱟ ᱵᱟᱨ ᱫᱷᱟᱣ ᱪᱟᱥ ᱦᱩᱭᱩᱜ-ᱟ᱾ ᱟᱫᱚᱼᱼᱼ ᱦᱮᱸ ᱡᱚᱢ ᱨᱮᱱᱟᱜ ᱫᱚ ᱚᱵᱷᱟᱵᱽ ᱦᱚᱸ ᱵᱟᱹᱱᱩᱜ ᱠᱟᱜ-ᱟ ᱾ ᱟᱞᱮ ᱱᱟᱠᱷᱟ ᱫᱚ ᱱᱚᱛᱮ ᱫᱚ ᱟᱞᱮ ᱫᱤᱥᱚᱢ ᱫᱚ ᱟᱞᱮ ᱫᱚ। ᱵᱮᱝᱜᱚᱞ ᱫᱤᱥᱚᱢ ᱟᱨ ᱟᱫᱚ।
ᱟᱪᱪᱷᱟ
ᱥᱚᱵᱽᱡᱤ ᱛᱮᱦᱚᱸ ᱟᱨᱠᱤ ᱩᱛᱩ। ᱱᱚᱛᱮᱭᱟᱜ ᱠᱚ ᱛᱮᱦᱚᱸ ᱢᱟᱱᱮ ᱚᱥᱩᱵᱤᱫᱟ ᱵᱟᱹᱱᱩᱜ-ᱟ᱾ ᱟᱵᱟᱨ ᱧᱮᱞᱚᱜ ᱠᱟᱱᱟ ᱱᱚᱛᱮ ᱫᱚ। ᱦᱮᱸ ᱦᱩᱭᱩᱜ-ᱟ ᱟᱞᱮ ᱫᱚ ᱢᱩᱱᱟᱹ